ᱚᱥᱼᱼ
ᱮᱸᱜ ᱡᱚᱦᱟᱨ ᱜᱮ᱾
ᱦᱮᱸ ᱡᱚᱦᱟᱨ ᱜᱮ ᱥᱮᱛᱟᱜ ᱡᱚᱦᱟᱨ᱾
ᱦᱟᱸ ᱥᱮᱛᱟᱜ ᱡᱚᱦᱟᱨ ᱥᱟᱜᱩᱱ ᱥᱮᱛᱟᱜ᱾
ᱥᱟᱹᱜᱩᱱ ᱥᱮᱛᱟᱜ ᱪᱮᱜ ᱞᱮᱠᱟ ᱢᱮᱱᱟᱢᱟ?
ᱦᱚᱸ ᱵᱷᱟᱜᱤ ᱜᱮ᱾
ᱚᱸᱻ᱾
ᱚᱼ ᱟᱢ ᱪᱮᱜ ᱞᱮᱠᱟ ᱢᱮᱱᱟᱢᱟ?
ᱤᱧ ᱦᱚᱸ ᱱᱤᱛᱚᱜ ᱢᱟ ᱱᱤᱛ ᱦᱟᱹᱵᱤᱡ ᱱᱟᱯᱟᱭ ᱜᱮ ᱢᱤᱱᱟᱹᱧ ᱦᱟᱛᱟᱲᱟ ᱪᱟᱸᱫᱚ ᱵᱚᱸᱜᱟ ᱣᱟᱜ ᱫᱟᱭᱟ ᱛᱮ᱾
ᱟᱪᱪᱷᱟ ᱟᱷᱟ ᱪᱮᱫ ᱠᱚ ᱪᱤᱠᱟᱹᱭ ᱫᱚᱢ?
ᱫᱩᱲᱩᱵ ᱡᱤᱨᱟᱹᱣ ᱠᱟᱹᱱᱟᱹᱧ ᱱᱤᱛ ᱢᱟᱪᱷᱮᱫ ᱜᱮ ᱛᱷᱚᱲᱟ ᱜᱟᱱ ᱩᱞᱼᱼ ᱦᱮᱸ ᱡᱚᱢ ᱵᱟᱲᱟ ᱫᱚ ᱵᱽᱨᱮᱠᱯᱷᱟᱥᱴ ᱞᱮᱠᱟ ᱦᱩᱭ ᱠᱟᱱᱟ ᱟᱨ ᱩᱞ ᱛᱤᱭᱟᱹᱜ ᱤᱧ ᱪᱟᱞᱟᱣ ᱞᱮᱱᱟ ᱚᱲᱟᱜ ᱨᱮᱱᱟᱜ ᱜᱮᱼᱼ ᱛᱷᱚᱲᱟ ᱜᱩᱞ ᱫᱟᱨᱮ ᱢᱮᱱᱟᱜ ᱛᱟᱞᱮᱭᱟ ᱟᱫᱚ ᱚᱱᱟᱼᱼ ᱩᱞ ᱛᱤᱭᱟᱹᱜ ᱟᱹᱜᱩ ᱵᱟᱲᱟ ᱠᱟᱛᱮᱜ ᱛᱷᱚᱲᱟ ᱜᱟᱱ ᱨᱮᱥᱴ ᱮᱱᱟᱹᱧ, ᱟᱯᱮ ᱚᱱᱛᱮ ᱫᱚ ᱩᱞ ᱵᱟᱝ ᱦᱩᱭ ᱵᱟᱲᱟᱜ-ᱟ?
ᱩᱞ‌ ᱟᱞᱮ ᱫᱚ ᱦᱩᱭ ᱞᱮᱱᱟ ᱪᱟᱵᱟᱭ ᱱᱟ᱾ ᱟᱞᱮ ᱥᱮᱜ ᱫᱚ ᱞᱚᱜᱚᱱ ᱜᱮ ᱵᱤᱞᱤᱜ ᱜᱮᱭᱟ ᱟᱨᱠᱤ᱾ ᱩᱸᱻ ᱟᱢᱵᱟᱵᱩᱛᱤ ᱟᱣᱨᱤ ᱥᱮᱴᱮᱨ ᱛᱮᱜᱮ ᱪᱟᱵᱟᱜ-ᱟ᱾
ᱦᱮᱸᱦᱮᱸ ᱟᱞᱮ ᱦᱚᱸ ᱛᱷᱚᱲᱟ ᱵᱤᱞᱤ ᱫᱚ ᱞᱟᱦᱟ ᱠᱷᱚᱱ ᱜᱮ ᱮᱦᱚᱵ ᱠᱟᱱᱟ ᱟᱫᱚ ᱛᱷᱚᱲᱟᱧ ᱛᱟᱭᱱᱚᱢ ᱧᱚᱜ ᱱᱟ᱾ ᱩᱞ ᱛᱤᱭᱟᱹᱜ ᱛᱷᱚᱲᱟ ᱞᱟᱦᱟ ᱧᱚᱜ ᱨᱤᱧ ᱛᱤᱭᱟᱹᱜ ᱞᱮᱠᱷᱟᱡ ᱟᱨᱦᱚᱸ ᱵᱷᱟᱞᱤ ᱠᱚᱜ-ᱟ᱾ ᱟᱫᱚᱼᱼ ᱚᱸᱜ ᱚᱲᱟᱜ ᱦᱚᱲ ᱠᱚ ᱢᱮᱱᱮᱜ ᱛᱟᱦᱮᱸᱜ ᱤᱧ ᱵᱟᱵᱟᱭ ᱢᱮᱛᱟ ᱵᱟᱲᱟ ᱣᱟᱹᱧ ᱠᱟᱱ ᱛᱮᱦᱮᱸᱜ ᱞᱟᱦᱟ ᱞᱟᱦᱟ ᱛᱤᱭᱟᱹᱜ᱾ ᱠᱤ‌ ᱟᱫᱚ ᱛᱷᱚᱲᱟᱧ ᱛᱟᱭᱱᱚᱢ ᱧᱚᱜ ᱠᱮᱜ ᱛᱮ ᱛᱷᱚᱲᱟ ᱜᱟᱱ ᱫᱚ ᱵᱤᱞᱤ ᱧᱩᱨᱦᱟᱹᱭ ᱱᱟ ᱦᱚᱲ ᱠᱩᱠᱩ ᱦᱟᱞᱟᱝ ᱵᱟᱲᱟᱣ ᱱᱟ᱾
ᱟᱪᱪᱷᱟ᱾
ᱟᱯᱮ ᱚᱱᱛᱮ ᱠᱚ ᱪᱮᱫ ᱠᱚ ᱫᱟᱨᱮ ᱦᱩᱭ ᱵᱟᱲᱟᱜ ᱛᱮ ᱾
ᱫᱟᱨᱮ ᱡᱷᱚᱛᱚ ᱜᱮ ᱨᱚᱦᱚᱭ ᱞᱮᱠᱷᱟᱱ ᱜᱮ ᱡᱷᱚᱛᱚ ᱜᱮ ᱵᱟᱪᱟᱜ-ᱟ ᱟᱨᱠᱤ ᱵᱟᱢ ᱨᱚᱦᱚᱭ ᱞᱮᱠᱷᱟᱱ ᱫᱚ ᱪᱮᱫ ᱦᱚᱸ ᱵᱟᱝ
ᱚᱻ ᱟᱞᱮ ᱱᱚᱛᱮ ᱫᱚ ᱡᱟᱹᱥᱛᱤ ᱵᱷᱟᱜᱽᱣᱟᱱ ᱦᱟᱸᱜ ᱱᱟᱦᱟᱜ ᱩᱞᱜᱮᱠᱚ ᱦᱩᱭ ᱦᱚᱪᱚᱭᱟ ᱟᱨ ᱚᱱᱟ ᱥᱚᱸᱜᱮ ᱛᱮ ᱛᱟᱞᱮ ᱠᱚᱦᱚᱸ ᱛᱟᱦᱮᱱ ᱜᱮᱭᱟ ᱠᱷᱤᱡᱩᱨ ᱠᱚ ᱛᱟᱦᱮᱱᱟ ᱜᱮ ᱱᱤᱛᱚᱜ ᱡᱟᱦᱟᱸ ᱯᱷᱚᱞ ᱡᱤᱱᱤᱥ ᱫᱚ ᱟᱨᱠᱤ ᱚᱱᱟ
ᱟᱪᱪᱷᱟ ᱟᱯᱮ ᱱᱟᱠᱷᱟ ᱨᱮᱫᱚ ᱤᱭᱟᱹ ᱛᱟᱞᱮ ᱫᱟᱨᱮ ᱠᱚᱫᱚ ᱵᱟᱝ ᱦᱩᱭ ᱵᱟᱲᱟᱜ-ᱟ
ᱦᱩᱸᱦᱩᱸ ᱢᱮᱱᱟᱜ ᱜᱮᱭᱟ ᱩᱱᱟᱹᱜ ᱴᱟᱜ ᱫᱚ ᱵᱟᱝ ᱢᱮᱱᱟᱜ-ᱟ ᱟᱨᱠᱤ
ᱟᱨ ᱢᱤᱫᱴᱮᱡ ᱡᱟᱦᱟᱸ ᱫᱚᱠᱚ ᱢᱮᱛᱟᱜ-ᱟ ᱤᱭᱟᱹ ᱪᱮᱜ ᱵᱟᱝ ᱚᱱᱟ ᱫᱟᱨᱮ ᱨᱮᱱᱟᱜ ᱧᱩᱛᱩᱢᱤᱧ ᱦᱤᱲᱤᱧ ᱠᱮᱫᱟ ᱟᱞᱮ ᱱᱚᱛᱮ ᱠᱤᱱᱛᱩ ᱚᱱᱟ ᱵᱟᱝ ᱦᱩᱭᱩᱜ-ᱟ ᱞᱟᱹᱭ ᱟᱠᱚ ᱮᱴᱟᱜ ᱥᱮᱫ ᱦᱩᱭᱩᱜ-ᱟ ᱦᱚᱲ ᱛᱮᱫᱚ ᱠᱚ ᱢᱟᱛᱠᱚᱢ ᱢᱟᱛᱠᱚᱢ ᱢᱟᱛᱠᱚᱢ
ᱦᱳᱭ ᱦᱳᱭ ᱢᱟᱠᱚᱢ ᱫᱟᱜ ᱨᱮᱫᱚ ᱟᱞᱮ ᱥᱮᱫ ᱫᱚ ᱵᱟᱹᱪᱩᱜ-ᱟ ᱟᱞᱮ ᱥᱮᱫ ᱦᱚᱸ ᱵᱟᱝ ᱦᱩᱭᱩᱜ ᱜᱮᱭᱟ
ᱦᱚᱸ ᱟᱪᱪᱷᱟ ᱟᱪᱪᱷᱟ ᱟᱨ ᱱᱚᱣᱟ ᱮᱢᱟᱱ ᱛᱮᱭᱟᱜ ᱠᱟᱭᱨᱟ ᱫᱟᱨᱮ ᱠᱚᱫᱚ ᱛᱟᱦᱮᱱ ᱜᱮᱭᱟ
ᱦᱚᱸ ᱠᱟᱭᱨᱟ ᱫᱟᱨᱮ ᱠᱚᱫᱚ ᱛᱟᱦᱮᱱᱟ ᱢᱮᱱᱟᱜ-ᱟ ᱩᱞ ᱠᱟᱭᱨᱟ ᱫᱟᱨᱮ ᱩᱞ ᱫᱟᱨᱮ ᱠᱟᱱᱴᱷᱟᱲ ᱫᱟᱨᱮ ᱯᱮᱤᱭᱟᱨᱤ ᱫᱟᱨᱮ ᱮᱢᱟᱱ ᱠᱚᱫᱚ ᱡᱚᱛᱚ ᱫᱟᱨᱮ ᱜᱮ ᱢᱮᱱᱟᱜ-ᱟ ᱠᱤᱱᱛᱩ ᱡᱟᱦᱟᱸ ᱢᱮᱱᱢᱮᱱ ᱫᱟᱨᱮ ᱠᱚᱠ ᱥᱟᱨᱡᱚᱢ ᱫᱟᱨᱮ ᱦᱚᱸ ᱵᱟᱹᱪᱩᱜ-ᱟ ᱛᱮᱨᱮᱞ ᱫᱟᱨᱮ ᱦᱚᱸ ᱵᱪᱩᱜ-ᱟ ᱢᱮᱨᱫ ᱵᱤᱞᱤ ᱫᱟᱨᱮ ᱦᱚᱸ ᱵᱪᱩᱜ-ᱟ ᱚᱱᱠᱟ
ᱟᱞᱮᱥᱮᱫ ᱦᱚᱸ ᱚᱱᱠᱟᱜᱮ ᱢᱟᱱᱮ
ᱥᱟᱨᱡᱚᱢ ᱫᱟᱨᱮ ᱫᱚ ᱵᱟᱹᱱᱩᱜ-ᱟ ᱮᱫᱮᱞ ᱫᱟᱨᱮ ᱫᱚ ᱢᱮᱱᱟᱜ ᱜᱮᱭᱟ ᱟᱪᱪᱷᱟ ᱞᱚᱯᱚᱝ ᱟᱯᱮ ᱱᱟᱠᱷᱟ ᱫᱟᱨᱮᱜ ᱜᱮᱭᱟ ᱞᱚᱯᱚᱝ
ᱵᱟᱝ ᱞᱚᱯᱚᱱ ᱫᱚ ᱵᱟᱞᱤᱧ ᱟᱡᱚᱢ ᱠᱟᱫᱟ ᱞᱩᱭᱞᱟᱹ ᱟᱸᱡᱚᱡ ᱠᱮᱟ ᱦᱚᱭᱛᱚ ᱧᱮᱞ ᱠᱟᱜ ᱵᱟ ᱠᱷᱟᱱᱞᱤᱧ ᱱᱚᱱᱠᱟ ᱧᱩᱛᱩᱢ ᱵᱟᱹᱞᱤᱧ ᱵᱟᱲᱟᱭᱟ ᱚᱱᱠᱟ ᱦᱩᱭᱩᱜ ᱜᱮᱭᱟ ᱥᱮ
ᱦᱳᱭ ᱜᱤᱫᱽᱨᱟᱹ ᱵᱮᱲᱟᱟᱨᱮ ᱟᱞᱮᱞ ᱞᱮ ᱡᱚᱢ ᱵᱟᱲᱟᱭᱟ ᱚᱱᱟ ᱫᱚ ᱫᱟᱨᱮ ᱠᱚ ᱧᱩᱨᱦᱟᱹᱜ-ᱟ ᱠᱟᱹᱴᱤᱡ ᱠᱟᱹᱴᱤᱡ ᱡᱚᱜ-ᱟ ᱦᱮᱸ ᱚᱱᱟ ᱡᱟᱦᱟᱸ ᱫᱚ ᱪᱤᱱᱟ ᱵᱟᱫᱟᱢ ᱪᱤᱱᱟ ᱵᱟᱫᱟᱢ ᱴᱟᱭᱤᱯ ᱟᱨᱠᱤ ᱚᱱᱟ ᱡᱮᱴᱟ
ᱚᱱᱟ ᱥᱟᱠᱟᱢ ᱞᱮᱠᱟ ᱥᱟᱠᱟᱢ ᱞᱮᱠᱟ
ᱦᱮᱸ ᱥᱟᱠᱟᱢ ᱞᱮᱠᱟ ᱦᱚᱸ ᱟᱨ ᱡᱚᱜ-ᱟ ᱡᱚ ᱠᱟᱛᱮ ᱧᱩᱨᱦᱟᱹ ᱠᱟᱛᱮ ᱟᱞᱮ ᱫᱚ ᱚᱱᱟ ᱫᱚ ᱤᱴᱠᱟᱹᱞ ᱛᱟᱱᱟᱜ ᱛᱮ ᱡᱟᱦᱟ ᱛᱮ ᱠᱩᱴᱟᱹᱢ ᱯᱚᱥᱟᱜ ᱟᱞᱞᱮ ᱚᱱᱟ ᱵᱷᱤᱛᱨᱤ ᱨᱮ ᱢᱤᱫᱴᱮᱱ
ᱟᱪᱪᱷᱟ ᱟᱪᱪᱷᱟ ᱵᱟᱝ ᱵᱟᱝ ᱚᱱᱟ ᱫᱟᱨᱮ ᱫᱚ ᱵᱟᱹᱪᱩᱜ-ᱟ ᱚᱱᱟ ᱫᱚ ᱤᱭᱟᱹ ᱡᱟᱦᱟᱸ ᱫᱤᱠᱩ ᱛᱮᱫᱚ ᱠᱟᱴ ᱵᱟᱫᱚᱢ ᱠᱚ ᱞᱟᱹᱭᱟ ᱚᱱᱟᱴᱟᱜ
ᱦᱳᱭ ᱦᱳᱭ ᱴᱷᱤᱠ ᱴᱷᱤᱠ ᱴᱷᱤᱠ ᱚᱱᱟ ᱞᱮᱠᱟᱱᱟᱜ ᱜᱮ ᱟᱨ ᱢᱤᱫᱴᱮᱡ ᱡᱮᱴᱟ ᱟᱨᱠᱤ ᱫᱟᱨᱮ ᱨᱮ ᱡᱚᱜ-ᱟ
ᱟᱨ ᱫᱟᱨᱮ ᱦᱮᱸ ᱫᱟᱨᱮ ᱠᱷᱚ ᱧᱩᱨᱦᱟᱹᱜ-ᱟ ᱚᱱᱮ ᱚᱱᱠᱟᱱᱟᱜ
ᱟᱨ ᱟᱯᱮ ᱚᱱᱛᱮᱱᱟᱜ ᱚᱲᱟᱜ ᱫᱩᱣᱟᱹᱨ ᱠᱚᱫᱚ ᱪᱮᱫ ᱞᱮᱠᱟ ᱪᱮᱫ ᱠᱚᱛᱮ ᱠᱚ ᱵᱮᱱᱟᱣ ᱵᱟᱲᱟᱭᱮᱫ ᱠᱟᱱᱛᱮ ᱚᱱᱠᱟ
ᱟᱞᱮ ᱚᱱᱛᱮᱱᱟᱜ ᱚᱲᱟᱜ ᱫᱩᱣᱟᱹᱨ ᱫᱚ ᱡᱟᱦᱟᱸ ᱮᱰᱵᱮᱥᱴᱟᱨ
ᱚ
ᱪᱮᱛᱟᱱ ᱨᱮᱫᱚ ᱮᱴᱵᱮᱥᱴᱟ ᱪᱷᱟᱣᱤ ᱛᱟᱦᱮᱱ ᱜᱮᱭᱟ ᱟᱨ ᱪᱷᱤᱴᱟᱹᱣ ᱵᱮᱲᱟ ᱵᱤᱱ ᱵᱟᱲᱟᱭ ᱟᱸᱡᱚᱢ ᱠᱟᱜ ᱥᱮ ᱵᱟᱝ ᱪᱷᱤᱴᱟᱹ ᱵᱮᱲᱟ ᱴᱟᱭᱤᱯ ᱟᱨᱠᱤ ᱡᱟᱦᱟᱸ ᱥᱟᱭᱤᱴ ᱵᱟᱛᱟ ᱠᱚ ᱛᱤᱸᱜᱩᱭ ᱛᱮ ᱟᱫᱚ ᱚᱱᱟ ᱪᱮᱛᱟᱱ ᱨᱮ ᱦᱟᱥᱟ ᱠᱚ ᱟᱨᱠᱤ ᱤᱭᱟᱹᱭ ᱠᱚ
ᱟᱪᱪᱷᱟ ᱟᱪᱪᱷᱟ ᱚ ᱦᱚᱸ ᱵᱩᱡᱷᱟᱹᱣ ᱠᱤᱫᱟᱹᱧ ᱛᱟᱨᱯᱚᱨ ᱚᱱᱟ ᱨᱮᱫᱚ ᱦᱟᱥᱟ ᱠᱚ ᱛᱷᱚᱯᱨᱟᱢᱟ ᱟᱨᱠᱤ ᱦᱮᱸ ᱛᱷᱯᱨᱟᱢ ᱛᱮ ᱵᱤᱛ ᱫᱚ ᱦᱟᱸᱜ ᱵᱮᱱᱟᱜ-ᱟ
ᱦᱳᱭ ᱦᱳᱭ ᱦᱳᱭ ᱟᱞᱮ ᱥᱮᱫ ᱫᱚ ᱚᱱᱟᱜᱮ ᱚᱠᱟᱱ ᱚᱲᱟᱜ ᱜᱮ ᱵᱮᱥᱤ ᱢᱮᱱᱟᱜ-ᱟ ᱪᱮᱜ ᱡᱮ ᱚᱱᱟ ᱫᱚ ᱠᱚ ᱞᱟᱹᱭᱟ ᱠᱚ ᱪᱷᱤᱴᱟᱹ ᱵᱮᱲᱟ ᱟᱨᱠᱤ ᱟᱫᱚ ᱛᱮᱫ ᱫᱚ᱾ ᱟᱻ ᱠᱟᱸᱛ ᱚᱲᱟᱜ ᱠᱚ ᱫᱚ ᱵᱟᱹᱪᱩᱜ-ᱟ?
ᱟᱞ ᱥᱮᱫ ᱫᱚ ᱟᱹᱰᱤ ᱡᱟᱹᱥᱛᱤ ᱵᱷᱟᱜ ᱜᱮ ᱠᱟᱸᱛ ᱚᱲᱟᱜ ᱜᱮ ᱢᱮᱱᱟᱜ-ᱟ ᱟᱨ ᱪᱮᱛᱟᱱ ᱫᱚ ᱟᱭᱢᱟ ᱦᱚᱲ ᱫᱚ ᱢᱟᱫ᱾ ᱠᱩ ᱞᱟᱜᱟᱣᱟ ᱥᱮᱱᱮᱨ ᱵᱟᱛᱟ ᱨᱮ ᱢᱟᱫ ᱫᱟᱨᱤ ᱡᱟᱦᱟᱸ ᱫᱚ᱾
ᱟᱻᱨ ᱱᱟᱛᱮ ᱦᱩᱭᱩᱜ ᱠᱟᱱᱟ ᱩᱠᱟ ᱥᱚᱢᱚᱭ ᱫᱚ ᱛᱟᱞᱤ ᱫᱟᱨᱤ ᱠᱩ ᱜᱮᱫ ᱩᱪᱚ ᱠᱟᱛᱮᱫ ᱚᱱᱟ ᱠᱚ ᱵᱟᱛᱟ ᱥᱮᱱᱮᱨᱟ᱾ ᱟᱨ ᱞᱟᱦᱟ ᱛᱮ ᱫᱚ ᱱᱟᱦᱟᱜ ᱞᱟᱦᱟ ᱛᱮ ᱫᱚ ᱱᱟᱦᱱᱟᱜ ᱛᱟᱞᱮ ᱥᱟᱠᱟᱢ ᱛᱤᱜᱤ ᱠᱩ ᱫᱟᱜ ᱮᱜ
ᱦᱩᱸ ᱦᱩᱸ ᱦᱚᱸ ᱦᱚᱸ ᱞᱟᱦᱟ ᱯᱟᱦᱤᱞᱟᱜ ᱟᱨᱟᱢ ᱠᱚ ᱫᱚ ᱠᱤᱱᱛᱩ ᱚᱱᱟ ᱫᱟᱨᱮ ᱥᱟᱠᱟᱢ ᱛᱮ ᱜᱮ ᱠᱚ ᱤᱭᱟᱹᱭᱟ ᱦᱟᱱᱮ ᱛᱟᱞᱮ ᱥᱟᱠᱟᱢ ᱡᱟᱦᱟᱸ ᱢᱮᱱᱟᱜ-ᱟ ᱚᱱᱟ ᱫᱷᱟᱨᱮ ᱫᱷᱟᱨᱮ ᱛᱮᱠᱚ ᱤᱡᱟᱹ ᱵᱟ ᱟᱨᱠᱤ ᱠᱚ ᱵᱟᱛᱟ ᱨᱮ ᱠᱚ ᱛᱚᱞᱟᱠᱚ᱾
ᱮᱠᱫᱚᱢ ᱮᱠᱫᱚᱢ ᱮᱠᱫᱚᱢ ᱮᱠᱫᱚᱢ
ᱠᱤᱱᱛᱩ ᱧᱟᱸ ᱡᱚᱠᱷᱚᱱ ᱚᱱᱟ ᱥᱟᱠᱟᱢ ᱚᱲᱟᱜ ᱴᱟᱜ ᱛᱮᱭᱟᱨᱚᱜ-ᱟ ᱧᱮᱞᱚᱜ-ᱟ ᱵᱷᱟᱜᱤ ᱜᱮ ᱠᱤᱱᱛᱩ᱾
ᱦᱮᱸ ᱟᱹᱰᱤ ᱱᱟᱯᱟᱭ ᱜᱮ ᱱᱟᱦᱟᱜ᱾
ᱟᱨ ᱢᱮᱱᱫᱟ ᱜᱚᱨᱚᱢ ᱫᱤᱱ ᱯᱚᱠᱠᱷᱮ ᱦᱚᱸ ᱠᱤᱱᱛᱩ ᱚᱱᱟ ᱫᱚ ᱨᱮᱭᱟᱨ ᱜᱮ ᱫᱚᱦᱚᱭᱟᱭ᱾
ᱦᱮᱸ ᱦᱮᱸ ᱨᱮᱭᱟᱲ ᱜᱮ ᱤᱹᱭᱠᱟᱹᱜ-ᱟ ᱟᱨ ᱱᱤᱛᱚᱜ ᱡᱟᱦᱟᱸ ᱴᱤᱱ ᱦᱟᱜ ᱞᱟᱜᱟᱜ ᱠᱟᱱᱟ ᱮᱞᱳᱢᱤᱱᱤᱭᱟᱢ ᱠᱚᱨᱮᱱᱟᱜ ᱠᱩ ᱞᱟᱜᱟᱜ-ᱟ ᱤᱥᱴᱤᱞ ᱠᱚᱨᱮᱱᱟᱜ ᱴᱤᱱ ᱠᱩ ᱞᱟᱜᱟᱜ-ᱟ ᱚᱱᱟ ᱛᱮ ᱫᱚ ᱩᱱᱟᱹᱜ ᱥᱩᱠᱠᱷᱚ ᱫᱟᱭ ᱫᱚ ᱵᱟᱭ ᱮᱢᱚᱜ-ᱟ ᱢᱟᱱᱮ ᱩᱱᱟᱹᱜ ᱢᱚᱸᱫ ᱞᱚᱞᱚᱜ ᱜᱮ ᱟᱹᱭᱠᱟᱹᱜ-ᱟ ᱮᱠᱫᱚᱢ ᱦᱮᱸ᱾ ᱦᱮᱸ, ᱟᱨ ᱚᱱᱟ ᱠᱚ ᱛᱮ ᱫᱚ ᱟᱹᱰᱤ ᱢᱚᱡᱽ ᱮᱜ-ᱜᱮ ᱟᱨ ᱥᱚᱸᱜᱮ ᱛᱮ ᱟᱞᱮ ᱥᱮᱫ ᱫᱚ ᱠᱚᱴᱷᱟ ᱚᱲᱟᱜ ᱛᱟᱦᱮᱱᱟ ᱠᱚᱴᱷᱟ ᱢᱟᱱᱮ ᱦᱟᱥᱟ ᱛᱮᱞᱮ ᱠᱚᱨᱟᱣᱟᱛᱚ ᱦᱟᱥᱟ ᱛᱮ ᱠᱟᱸᱛ ᱵᱮᱱᱟᱣ ᱠᱷᱟᱹᱛᱤᱨ ᱛᱮ ᱠᱚᱴᱷᱟ ᱚᱲᱟ ᱛᱟᱦᱮᱱᱟ ᱞᱟᱛᱟᱨ ᱨᱮ ᱦᱚᱲᱮᱢ ᱛᱟᱦᱮᱱᱟ ᱟᱨᱦᱚᱸ ᱪᱮᱛᱟᱱ ᱨᱮ ᱡᱮᱴᱟ ᱥᱟᱸᱜᱟ ᱛᱟᱦᱮᱱᱟ ᱥᱟᱸᱜᱟ ᱪᱮᱛᱟᱱ ᱨᱮ ᱠᱴᱷᱟ ᱛᱟᱦᱮᱱᱟ ᱠᱚᱴᱷᱟ ᱪᱮᱜ ᱟᱫᱚ ᱠᱚᱴᱷᱟ ᱠᱷᱟᱹᱛᱤᱨ ᱛᱮ ᱟᱨᱦᱚᱸ ᱨᱮᱭᱟᱲ ᱜᱮ ᱚᱲᱟᱜ ᱫᱚ ᱟᱹᱭᱠᱟᱹᱜ-ᱟ ᱢᱚᱸᱡᱽ ᱟᱹᱭ ᱠᱟᱹᱜ-ᱟ᱾
ᱚᱱᱟ ᱫᱚᱞᱤᱧ ᱧᱮᱞ ᱟᱠᱟᱜ-ᱟᱞᱤᱧ ᱠᱤᱱᱛᱩ ᱛᱚᱵᱮ ᱟᱞᱮ ᱥᱮᱫ ᱫᱚ ᱚᱝᱠᱟ ᱫᱚ ᱢᱟᱱᱮ ᱟᱞᱮ ᱥᱮᱫ ᱫᱚ ᱦᱟᱥᱟ ᱫᱚ ᱪᱮᱜ ᱢᱟᱹᱴᱭᱟᱹᱲ ᱦᱟᱥᱟ ᱠᱟᱱᱟ ᱛᱚ ᱟᱫᱚ ᱚᱱᱟ ᱠᱷᱟᱹᱛᱤ ᱛᱤᱨ ᱚᱸ ᱚᱲᱟᱜ ᱠᱚ ᱫᱚ ᱩᱱᱟᱹᱜ ᱠᱟ ᱫᱚ ᱚᱱᱟ ᱠᱟᱸᱫ ᱛᱮ ᱫᱚ ᱵᱟᱠᱚ ᱡᱩᱫ ᱜᱮᱭᱟ ᱠᱚ᱾
ᱦᱚ ᱟᱨ ᱟᱞᱮ ᱥᱮᱜ ᱢᱟ ᱱᱤᱛᱚᱜ ᱢᱟᱛᱚ ᱪᱮᱜ ᱮᱢ ᱢᱮᱱᱟ ᱤᱧ ᱠᱟᱛᱮ ᱜᱮ ᱪᱟᱥ-ᱵᱟᱥ ᱠᱚᱨᱮ ᱱᱟᱜ ᱠᱟᱛᱷᱟ ᱡᱩᱫᱤ ᱦᱟᱸᱜ ᱞᱟᱝ ᱜᱟᱞᱢᱟᱨᱟᱣ ᱞᱮᱠᱷᱟᱡ ᱢᱟ ᱦᱩᱭᱩᱜ ᱠᱟᱱᱟ ᱛᱳᱢᱟᱨ ᱟᱞᱮ ᱥᱮᱫ ᱫᱚ ᱦᱩᱲᱩ ᱠᱩ ᱠᱩ ᱨᱚᱦᱚᱭᱟ ᱟᱨ ᱱᱚᱜ-ᱚᱭ ᱟᱹᱞᱩ ᱠᱚ ᱞᱮ ᱨᱚᱦᱚᱭ ᱵᱟᱲᱟᱭᱟ ᱥᱚᱸᱜᱮ ᱛᱮ ᱡᱚᱸᱰᱨᱟ ᱞᱮ ᱨᱚᱦᱚᱭ ᱵᱟᱲᱟᱭᱟ ᱟᱨ ᱜᱩᱦᱩᱢ ᱪᱟᱥ ᱫᱚ ᱱᱟᱦᱟᱜ ᱱᱤᱛᱚᱜ ᱪᱩᱜ-ᱟ ᱠᱚᱢ ᱠᱟᱱᱟ ᱞᱟᱦᱟ ᱫᱚ ᱟᱹᱰᱤ ᱜᱮ ᱛᱟᱦᱮᱸ ᱠᱟᱱᱟ ᱟᱫᱚ ᱱᱮᱛᱟᱨ ᱜᱩᱦᱩᱢ ᱟᱹᱰᱤ ᱛᱮᱫ ᱵᱟᱞᱮ ᱪᱟᱥ ᱫᱟ ᱞᱟᱦᱟ ᱛᱮ ᱞᱮᱠᱟ ᱫᱚ᱾
ᱚ ᱜᱩᱦᱩᱢ ᱫᱚ ᱤᱧ ᱜᱩᱦᱩᱢ ᱪᱟᱥ ᱫᱚ ᱵᱟᱹᱧ ᱧᱮᱞ ᱟᱠᱟᱜ-ᱟ ᱟᱨᱠᱤ ᱱᱚᱣᱟ ᱴᱟᱪ ᱠᱚ ᱵᱟᱝ ᱦᱩᱭ ᱵᱟᱲᱟᱣ ᱠᱟᱱᱟ ᱛᱚ ᱟᱞᱮ ᱥᱮᱜ ᱫᱚ ᱵᱮᱥ ᱵᱤᱥᱤᱨ ᱵᱷᱟᱜ ᱜᱮ ᱦᱩᱲᱩ ᱠᱚ ᱪᱟᱥ ᱟᱠᱚ᱾ ᱪᱷᱟᱲᱟ ᱫᱚ ᱪᱮᱜ ᱦᱚᱸ ᱵᱟᱝ ᱟᱨ ᱥᱚᱵᱽᱡᱤ ᱵᱟᱦᱟ ᱚᱱᱟ ᱠᱚ ᱫᱚ ᱴᱩᱠ-ᱴᱟᱠ ᱠᱚ ᱪᱟᱥ ᱟᱠᱚ ᱟᱨ ᱠᱤ᱾
ᱟᱪᱪᱷᱟ ᱟᱪᱪᱷᱟ ᱟᱪᱪᱷᱟ ᱟᱞᱮ ᱚᱸᱱ ᱱᱚᱛ ᱦᱮᱸ᱾
ᱱᱚᱛᱮ ᱠᱷᱚᱱ ᱜᱮ ᱦᱩᱲᱩ ᱠᱚ ᱪᱟᱥᱟ ᱛᱚ ᱱᱚᱛᱮ ᱠᱷᱚᱱ ᱜᱮ ᱠᱚ ᱤᱫᱤᱭᱟ ᱠᱚ ᱟᱨ ᱠᱤ ᱵᱟᱦᱨᱮ ᱫᱤᱥᱚᱢ
ᱟᱞᱮ ᱵᱟᱨ ᱫᱚᱢ ᱦᱩᱲᱩ ᱞᱮ ᱪᱟᱥ ᱫᱟ ᱱᱮᱛᱟᱨ ᱦᱚᱜ-ᱚᱭ ᱦᱟᱸ ᱥᱟᱢᱟᱝ ᱨᱮ ᱵᱟᱹᱨᱥᱟᱹ ᱥᱮᱴᱮᱨᱚᱜ ᱠᱟᱱ ᱱᱚᱣᱟ ᱦᱩᱲᱩ ᱞᱮ ᱪᱟᱥᱟ ᱟᱨ ᱦᱟᱱᱮ ᱱᱟᱦᱟᱜ ᱢᱤᱜᱴᱮᱜ ᱠᱷᱚᱨᱟ ᱥᱤᱡᱤᱱ ᱨᱮ, ᱡᱟᱦᱟᱸ ᱫᱚᱢ ᱚᱱᱟ ᱥᱟᱵ ᱢᱟᱨᱥᱟᱞ ᱵᱟ ᱴᱤᱭᱩᱵᱮᱞ ᱚᱱᱟ ᱠᱚ ᱛᱮ ᱦᱟᱸᱜ ᱞᱮ ᱪᱟ ᱪᱟᱥ ᱵᱟᱲᱟᱭᱟᱞᱮ ᱚᱝᱠᱟ᱾
ᱩᱸ,
ᱟᱨ ᱛᱷᱟᱞᱮ ᱟᱯᱮ ᱥᱮᱱᱟᱜ ᱚᱱᱛᱮᱱᱟᱜ ᱟᱵᱚᱦᱟᱣᱟ ᱫᱚ ᱪᱮᱜ ᱞᱮᱠᱟ ᱱᱤᱛᱚᱜ ᱫᱚ, ᱫᱟᱜ ᱵᱟᱲᱟᱭ ᱫᱟᱭ ᱥᱮ ᱵᱟᱝ?
ᱫᱟᱜ ᱵᱳᱞᱛᱮ ᱴᱩᱠ ᱦᱚᱴᱟᱠ ᱫᱟᱜ ᱦᱤᱡᱩᱜ ᱠᱟᱱᱟ ᱟᱨᱠᱤ ᱵᱤᱥᱤ ᱮᱠᱴᱟ ᱫᱚ ᱵᱟᱭ ᱫᱟᱜᱮ ᱟᱭᱟ ᱟᱨ ᱜᱚᱨᱚᱢ ᱡᱟ ᱫᱚᱦᱚ ᱟᱠᱟᱜ-ᱟᱭ᱾
ᱟᱹᱰᱤ ᱛᱮᱫ ᱟᱹᱰᱤ ᱛᱮᱜ ᱦᱮᱸ-ᱦᱮᱸ ᱦᱮᱸᱻ ᱟᱞᱮ ᱶᱚ ᱦᱚᱞᱟ ᱚᱝ ᱚᱱᱠᱟ ᱜᱮ ᱜᱟᱞᱢᱟᱨᱟᱣ ᱜᱟᱞᱢᱟᱨᱟᱣ ᱛᱮ ᱚᱱᱠᱟ ᱜᱮ ᱠᱟᱛᱟ ᱨᱟᱠᱟ ᱠᱟᱱᱟ ᱡᱮ ᱫᱟᱜ ᱞᱮᱠᱟᱱ ᱟᱯᱮ ᱥᱮᱱ ᱛᱷᱚᱲᱟ ᱜᱟᱱᱮ ᱟᱵᱚᱦᱟᱣᱟ ᱨᱮᱱᱟᱜ ᱯᱚᱨᱤᱵᱚᱨᱛᱚᱱ ᱜᱷᱚᱴᱟᱜ-ᱟ ᱟᱨ ᱱᱤᱛᱚᱜ ᱵᱟᱭ ᱫᱟᱜ ᱮᱫ ᱠᱷᱟᱹᱛᱤᱨ ᱛᱮ ᱟᱹᱰᱤ ᱛᱮᱫ ᱜᱚᱨᱚᱢ ᱟᱹᱭᱠᱟᱹᱜ ᱠᱟᱱᱟ
ᱜᱚᱨᱚᱢ ᱵᱩᱡᱷᱟᱹᱜ ᱠᱟᱱᱟ ᱦᱳᱭ ᱟᱨ ᱜᱚᱨᱚᱢ ᱛᱮ ᱵᱟᱝ ᱴᱷᱤᱠ ᱜᱮ ᱵᱩᱡᱷᱟᱹᱜ ᱠᱟᱱᱟ ᱨᱩᱣᱟᱹ ᱦᱟᱹᱥᱩ ᱦᱚᱸ ᱧᱟᱢ ᱠᱟᱱᱟ
ᱮᱠᱫᱚᱢ ᱟᱪᱪᱷᱟ ᱠᱷᱤᱡᱩᱨ ᱠᱚ ᱵᱟᱝ ᱦᱩᱭ ᱵᱟᱲᱟᱜ-ᱟ ᱟᱯᱮ ᱚᱱᱛᱮ ᱠᱷᱤᱡᱩᱨ
ᱜᱚᱨᱚᱢ ᱦᱚᱸ ᱱᱚᱝᱠᱟ ᱫᱚᱦᱚᱭᱮᱫᱼᱟ ᱡᱮ ᱱᱤᱛᱳᱜ ᱜᱚᱨᱚᱢ ᱟᱹᱭᱩᱵ ᱨᱮᱭᱟᱲ ᱟᱵᱟᱨ ᱵᱷᱳᱨᱛᱮ ᱜᱚᱨᱚᱢ ᱟᱵᱟᱨ ᱥᱮᱛᱟᱜ ᱨᱮᱭᱟᱲ ᱚᱱᱮ ᱚᱱᱠᱟ ᱫᱚᱦᱚᱭᱮᱫᱟ ᱥᱮ ᱚᱱᱠᱟᱛᱮ ᱥᱚᱨᱤᱨ ᱜᱮ
ᱮᱠᱫᱚᱢ ᱦᱮᱸ ᱨᱩᱣᱟ ᱦᱟᱥᱩ ᱡᱟᱥ ᱛᱤ ᱪᱟᱞᱟᱜᱼᱟ ᱧᱟᱧᱟᱢ ᱠᱟᱱᱟ ᱟᱨ ᱧᱟᱧᱟᱢ ᱦᱚᱸ ᱟᱧ ᱢᱮᱱᱮᱫ ᱠᱟᱱᱟ ᱟᱪᱪᱷᱟ ᱠᱷᱮᱡᱩᱨ ᱫᱚ ᱵᱟᱝ ᱦᱩᱭ ᱵᱟᱲᱟ-ᱟ ᱟᱯᱮ ᱱᱟᱠᱷᱟᱨᱮ ᱠᱷᱮᱡᱩᱨ
ᱠᱷᱤᱡᱩᱨ ᱫᱟᱨᱮ ᱫᱚ ᱠᱷᱩᱵ ᱠᱚᱢ ᱢᱟᱱᱮ ᱢᱮᱱᱟᱜ ᱠᱷᱟᱱ ᱢᱮᱱᱟ ᱵᱟᱝᱠᱷᱟᱱ ᱵᱟᱪᱩ ᱠᱷᱟᱱ ᱵᱟᱪᱚᱜᱼᱟ ᱚᱱᱠᱟ ᱟᱨᱠᱤ ᱠᱷᱤᱡᱩᱨ ᱫᱚ ᱦᱩᱭ ᱵᱟᱲᱟᱜ ᱜᱮ ᱟᱫᱚ ᱟᱞᱮ ᱫᱚ ᱡᱮᱢᱚᱱ ᱡᱮ ᱡᱮ ᱠᱷᱤᱡᱩᱨ ᱫᱟᱨᱮ ᱯᱩᱨᱟᱹ ᱫᱚ ᱜᱚᱴ ᱜᱚᱴᱟ ᱜᱮ ᱢᱮᱱᱟᱜᱼᱟ ᱚᱱᱠᱟ ᱫᱚ ᱵᱟᱝ ᱡᱟᱦᱟᱸ ᱨᱮ ᱦᱟᱸᱰᱮ ᱥᱟᱺᱜᱤᱧ ᱥᱟᱺᱜᱤᱧ ᱢᱮᱱᱟᱜᱼᱟ ᱡᱩᱫᱤ ᱪᱟᱞᱟᱣ ᱵᱟᱲᱟ ᱞᱮᱱᱠᱷᱟᱱ ᱠᱷᱤᱡᱩᱨ ᱠᱚᱭ ᱞᱮᱠᱷᱟᱱ ᱠᱚ ᱮᱢᱚᱜ ᱜᱮᱭᱟ ᱠᱚ ᱟᱨᱠᱤ
ᱚ ᱟᱪᱪᱷᱟ ᱟᱪᱪᱷᱟ ᱟᱪᱪᱷᱟ ᱟᱪᱪᱷᱟ ᱢᱟ ᱴᱷᱤᱠ ᱜᱮᱭᱟ ᱢᱟ ᱛᱚᱵᱮ ᱦᱮᱸ ᱤᱱᱠᱟ ᱜᱮ
ᱦᱚ ᱦᱚ
ᱴᱷᱤᱠ ᱴᱷᱤᱠ ᱴᱷᱤᱠ